ᱦᱮᱞᱳ ᱦᱳᱭ, ᱦᱳᱭ ᱜᱚᱢᱠᱮ ᱡᱚᱦᱟᱨ ᱜᱮᱼᱼ
ᱜᱚᱝᱠᱮ ᱡᱚᱦᱟᱨ ᱜᱮ ᱡᱚᱦᱟᱨ ᱜᱮ ᱟᱨᱼᱼ ᱛᱟᱦᱞᱮ ᱠᱷᱚᱵᱚᱨ ᱠᱚ ᱪᱮᱫ ᱞᱮᱠᱟ ᱟᱵᱤᱱ ᱥᱮᱱ?
ᱜᱚᱢᱠᱮ ᱚᱝᱠᱟ ᱠᱷᱚᱵᱚᱨ ᱫᱚ ᱞᱟᱹᱭ ᱛᱮ ᱫᱚ ᱦᱚᱜ-ᱚᱭ ᱛᱚ ᱟᱞᱮ ᱼᱼ ᱥᱮᱱ ᱢᱟ ᱛᱮᱦᱮᱧ ᱢᱟ ᱥᱮᱛᱟᱜ ᱠᱷᱚᱱᱟᱜ ᱜᱮ ᱟᱹᱰᱤ ᱡᱟᱹᱯᱩᱫ ᱮ ᱮᱦᱚᱵ ᱜᱚᱫ ᱠᱟᱜ-ᱟ᱾
ᱟᱪᱪᱷᱟ ᱟᱪᱪᱷᱟ ᱡᱟᱹᱯᱩᱫ ᱵᱟᱝ ᱦᱮᱸ ᱦᱮᱸᱼᱼ ᱟᱨ ᱱᱟᱥᱛᱟ ᱵᱟᱲᱟ ᱠᱚᱫᱚ ᱦᱩᱭᱮᱱᱟ?
ᱦᱳᱭ ᱜᱚᱝᱠᱮ ᱡᱚᱢ ᱦᱩᱭᱮᱱᱟ ᱦᱚᱞᱟᱱᱟᱜ ᱫᱟᱠᱟ ᱛᱟᱦᱮᱸ ᱠᱟᱱᱟ ᱨᱮᱭᱟᱲ ᱫᱟᱠ ᱠᱟ ᱚᱱᱟᱜᱮ ᱡᱚᱢ ᱦᱩᱭᱱᱟ ᱾
ᱟᱹᱰᱤ ᱱᱟᱯᱟᱭ ᱠᱟᱛᱷᱟ ᱥᱮᱛᱟᱜ ᱥᱮᱛᱟᱜ ᱨᱮᱭᱟᱲ ᱫᱟᱠᱟᱼᱼ ᱯᱩᱨᱟᱹ ᱵᱤᱱ ᱢᱟᱱᱮ ᱤᱭᱟᱹ ᱜᱚᱫ ᱠᱮᱫ-ᱟ ᱵᱤᱱ ᱞᱚᱴᱚᱫ ᱜᱚᱫ ᱠᱮᱫᱟᱵᱤᱱ ᱦᱟᱜ᱾
ᱮᱠᱟᱞ ᱮᱠᱟᱞ ᱜᱚᱢᱠᱮ ᱛᱟᱦᱮᱸ ᱠᱟᱱᱟ ᱡᱚᱢ ᱦᱩᱭᱮᱱᱟ᱾
ᱦᱩᱸ ᱦᱩᱸ ᱪᱮᱫ ᱩᱛᱩ ᱥᱟᱞᱟᱝ ᱵᱤᱱ ᱤᱭᱟᱹ ᱠᱮᱫᱟ?
ᱜᱚᱡᱠᱮ ᱩᱛᱩ ᱫᱚᱼᱼ ᱤᱭᱟᱹ ᱛᱟᱦᱮᱸ ᱠᱟᱱᱟ ᱵᱮᱞᱮ ᱛᱟᱦᱮᱸ ᱠᱟᱱᱟ ᱵᱮᱞᱮ ᱜᱮᱞᱤᱧ ᱤᱭᱟᱹ ᱠᱮᱜᱼᱟ ᱚᱱᱟᱜᱮ ᱚᱱᱟ ᱟᱛᱮ ᱜᱮ ᱡᱚᱢ ᱦᱩᱭᱱᱟ ᱾
ᱟᱪᱪᱷᱟ
ᱮᱠᱟᱞ ᱮᱠᱟᱞ ᱜᱚᱝᱠᱮ ᱛᱟᱦᱞᱮ ᱟᱵᱮᱱ ᱫᱚ ᱪᱮᱫ ᱠᱚᱵᱮᱱ ᱡᱚᱢ ᱠᱟᱜᱼᱟ?
ᱱᱚᱜᱼᱚᱭ ᱛᱚ ᱛᱩᱯᱩ ᱵᱟᱲᱟ ᱦᱩᱭᱱᱟ ᱱᱤᱛᱚᱜ ᱜᱮ ᱠᱤᱪᱷᱩ ᱠᱷᱚᱱ ᱞᱟᱦᱟ ᱨᱮᱜᱮ ᱟᱨ ᱱᱟᱥᱛᱟ ᱫᱚ ᱟᱹᱣᱨᱤ ᱞᱤᱧ ᱱᱟᱥᱛᱟᱜᱼᱟ ᱡᱟᱦᱟᱱᱟᱜ ᱟᱹᱣᱨᱤ ᱞᱤᱧ ᱡᱚᱢᱟ ᱟᱸᱫᱚ ᱦᱟᱯᱮ ᱫᱟᱜ ᱦᱚᱸ ᱫᱟᱜ ᱮᱫᱟ ᱛᱚ ᱥᱮᱱ ᱦᱚᱸ ᱪᱟᱞᱟᱣ ᱵᱟᱝ ᱜᱟᱱᱚᱜ ᱠᱟᱱᱟ, ᱦᱚᱞᱟ ᱢᱟᱦᱫᱷᱮᱨ ᱠᱷᱚᱱᱟᱜ ᱫᱟᱜ ᱮᱫᱟ ᱟᱫᱚ ᱚᱠᱟ ᱥᱮᱱ ᱦᱚᱸ ᱫᱚᱠᱟᱱ ᱦᱚᱸ ᱵᱟᱝ ᱪᱟᱞᱟᱣ ᱜᱟᱱᱚᱜ ᱠᱟᱱᱟ ᱠᱤ ᱵᱟᱡᱟᱨ ᱥᱮᱱ ᱦᱚᱸ ᱵᱟᱝ ᱪᱟᱞᱟᱣ ᱜᱟᱱᱚᱜ ᱠᱟᱱᱟᱼᱼ ᱡᱟᱦᱟᱱᱟᱜ ᱥᱚᱵ ᱥᱚᱵᱽᱡᱤ ᱠᱚ ᱵᱟᱠᱷᱟᱱ ᱡᱟᱦᱟᱱᱟᱜᱼᱼ ᱮᱴᱟᱜ ᱠᱤᱪᱷᱩ ᱠᱚ ᱟᱹᱜᱩ ᱦᱚᱸ ᱵᱟᱝ ᱜᱟᱱᱚᱜ ᱠᱟᱱᱟ ᱦᱮᱸ ᱥᱮ
ᱮᱠᱟᱨ ᱮᱠᱟᱨ ᱦᱳᱭ
ᱦᱟᱨ ᱱᱤᱛᱚᱜ ᱫᱚ ᱡᱟᱦᱟᱱᱟᱜ ᱫᱚ ᱟᱨ ᱵᱚᱞᱛᱮ ᱫᱟᱠᱟ ᱜᱮ ᱡᱚᱢ ᱦᱩᱭᱩᱜᱼᱟ ᱱᱟᱜ ᱤᱥᱤᱱ ᱵᱟᱲᱟ ᱠᱟᱛᱮ ᱾
ᱮᱠᱟᱞ ᱮᱠᱟᱞ ᱦᱳᱭ
ᱦᱩ ᱪᱮᱫ ᱵᱤᱱ ᱪᱤᱠᱟᱹ ᱠᱮᱫ ᱜᱮ ᱟᱫᱚ ᱫᱟᱜ ᱫᱚ ᱫᱟᱜ ᱜᱮᱭᱟᱭ ᱦᱮᱸ ᱥᱮ ᱫᱟᱜ ᱫᱤᱱ ᱫᱚ ᱾
ᱦᱳᱭ ᱦᱳᱭ ᱦᱳᱭ ᱜᱚᱝᱠᱮ ᱱᱤᱛᱚᱜ ᱫᱚ ᱡᱮᱢᱚᱱ ᱪᱟᱥ ᱫᱤᱱ ᱱᱤᱛᱚᱜ ᱫᱚ ᱫᱟᱜ ᱵᱟᱝ ᱦᱳᱭᱳᱜ ᱨᱮᱦᱚᱸ ᱚᱱᱠᱟ ᱠᱟᱹᱢᱤ ᱠᱚ ᱵᱟᱝ ᱦᱩᱭᱩᱜᱼᱟ ᱡᱮᱢᱚᱱ ᱫᱟᱜ ᱫᱚ ᱱᱤᱛᱚᱜ ᱫᱚ ᱞᱟᱹᱠᱛᱤ ᱜᱮᱭᱟ ᱮᱠᱟᱞ ᱾
ᱦᱩᱸ ᱮᱠᱫᱚᱢ ᱞᱟᱹᱠᱛᱤ ᱜᱮᱭᱟ ᱮᱠᱫᱚᱢ ᱞᱟᱹᱠᱛᱤ ᱜᱮᱭᱟ ᱡᱚᱛᱚ ᱱᱤᱛᱚᱜ ᱫᱟᱜ ᱦᱚᱸ ᱫᱚᱨᱠᱟᱨ ᱜᱮ ᱡᱚᱛ ᱛᱚ ᱠᱷᱮᱛᱨᱮ ᱨᱮᱜᱮ᱾ ᱪᱟᱥ ᱠᱷᱮᱛ ᱨᱮ ᱢᱟ ᱫᱚᱨᱠᱟᱨ ᱜᱮ
ᱮᱠᱟᱞ ᱮᱠᱟᱞ
ᱟᱵᱚᱣᱟᱜ ᱮᱸ ᱫᱷᱟᱹᱨᱛᱤ ᱨᱮᱱᱟᱜ ᱡᱟᱦᱟᱸ ᱫᱷᱟᱨᱛᱤ ᱨᱮ ᱡᱟᱦᱟᱱ ᱫᱟᱜ ᱚᱱᱟ ᱟᱜ ᱤᱭᱟᱹᱜ ᱤᱭᱟᱹᱜ ᱠᱟᱱᱟ ᱟᱨᱠᱤ ᱚᱱᱟ ᱠᱚᱦᱚᱸ ᱟᱨᱚ ᱵᱟᱹᱲᱛᱤ ᱤᱫᱤᱜᱼᱟ ᱾
ᱮᱠᱟᱞ ᱮᱠᱟᱞ ᱡᱮᱢᱚᱱ ᱫᱟᱨᱮ ᱱᱟᱹᱲᱤ ᱡᱚᱛᱚ ᱨᱮᱜᱮ ᱱᱤᱛᱚᱜ ᱫᱚ ᱫᱟᱜ ᱫᱚ ᱞᱟᱜᱟᱜ ᱜᱮᱭᱟ ᱾
ᱫᱟᱜ ᱫᱚ ᱞᱟᱜᱟᱣ ᱜᱮᱭᱟ ᱚᱱᱟ ᱠᱚ ᱡᱚᱛᱚ ᱠᱤᱪᱷᱩ ᱚᱱᱮ ᱞᱟᱜᱟᱜ ᱠᱟᱱᱟ ᱟᱨᱠᱤ
ᱦᱳᱭ ᱦᱳᱭ ᱡᱮᱢᱚᱱ ᱫᱟᱨᱮ ᱱᱟᱹᱲᱤ ᱜᱷᱟᱥ ᱠᱚ ᱢᱚᱸᱡᱽ ᱛᱮ ᱦᱳᱭ ᱞᱮᱱᱠᱷᱟᱱ ᱫᱚ ᱚᱱᱟ ᱡᱚᱢ ᱠᱟᱛ ᱛᱮᱫ ᱰᱟᱦᱨᱮ ᱠᱚ ᱛᱟᱦᱮᱱᱟ ᱰᱟᱝᱨᱤ ᱢᱮᱨᱚᱢ ᱠᱚ ᱩᱱᱠᱩ ᱡᱚᱢ ᱡᱚᱢ ᱠᱳ ᱧᱟᱢᱟ
ᱮᱠᱴᱟ ᱮᱠᱴᱟ ᱟᱨ ᱟᱨ ᱛᱟᱦᱚᱞᱮ ᱱᱤᱭᱮᱹ ᱦᱚᱞᱮ ᱪᱮᱫ ᱠᱚ ᱪᱤᱠᱟᱹ ᱵᱟᱲᱟᱭᱮᱜᱟᱵᱤᱱ ᱪᱟᱥ ᱠᱚ ᱥᱮ ᱟᱨᱦᱚᱸ
ᱜᱚᱝᱠᱮ ᱚᱱᱠᱟ ᱞᱮᱠᱟ ᱫᱚ ᱪᱟᱥ ᱡᱮ ᱦᱩᱭᱩᱜ ᱠᱟᱱᱟ ᱱᱤᱛᱚᱜ ᱫᱚ ᱚᱱᱠᱟ ᱞᱮᱠᱟ ᱫᱚ ᱟᱫᱚ ᱮᱴᱟᱜ ᱤᱭᱟᱹ ᱠᱚᱫᱚ ᱵᱟᱝ ᱦᱩᱭ ᱠᱟᱱᱟ
ᱦᱮᱸ ᱦᱮᱸ ᱦᱮᱸ
ᱛᱟᱦᱞᱮ ᱱᱤᱛᱚᱜ ᱫᱚ ᱪᱟᱥ ᱫᱤᱱ ᱛᱚ ᱪᱟᱥ ᱠᱟᱹᱢᱤ ᱨᱮᱜᱮ ᱱᱤᱛᱚᱜ ᱫᱚ ᱮᱢᱚᱜ ᱪᱷᱩᱴᱟᱹᱣ ᱦᱩᱭᱩ ᱠᱟᱱᱟ ᱮᱴᱟᱜ ᱚᱱᱠᱟᱱ ᱠᱟᱹᱢᱤ ᱫᱚ ᱱᱤᱛᱚᱜ ᱫᱚ ᱟᱪᱪᱷᱟ ᱟᱫᱚ ᱚᱱᱠᱟ ᱚᱲᱟᱜ ᱠᱚᱨᱮᱱᱟᱜ ᱠᱟᱹᱢᱤ ᱠᱚ ᱥᱚᱵᱡᱤ ᱠᱚ ᱢᱮᱱᱟᱜᱼᱟ ᱚᱱᱟ ᱠᱚᱜᱮ ᱧᱮᱞ ᱦᱩᱭᱩᱜ ᱠᱟᱱᱟ
ᱦᱩᱸ ᱟᱡ ᱪᱷᱟ ᱟᱨ ᱪᱮᱫ ᱠᱚᱵᱤᱱ ᱪᱟᱥ ᱟᱠᱟᱫᱟ ᱛᱟᱦᱚᱞᱮ
ᱚᱱᱠᱟ ᱪᱟᱥ ᱞᱟᱹᱭ ᱛᱮᱫᱚ ᱡᱮᱢᱚᱱ ᱦᱮᱱᱟᱜ ᱫᱚ ᱦᱮᱱᱟᱜ ᱜᱮᱭᱟ ᱱᱤᱛᱚᱜ ᱱᱤᱛᱚᱜ ᱚᱠᱛᱚ ᱨᱮᱫᱚ ᱟᱫᱚ ᱪᱟᱥ ᱫᱤᱱ ᱛᱚ ᱚᱱᱠᱟ ᱞᱮᱠᱟ ᱫᱚ ᱟᱹᱰᱤ ᱜᱟᱱ ᱥᱚᱵᱽᱡᱤ ᱠᱚᱦᱚᱸ ᱞᱟᱜᱟᱣ ᱵᱟᱝ ᱦᱩᱭ ᱠᱟᱱᱟ ᱱᱤᱛᱚᱜ ᱫᱚ ᱡᱮᱢᱚᱱ ᱵᱮᱸᱜᱟᱲ ᱢᱟᱹᱨᱤᱪ ᱠᱚᱜᱮ ᱢᱮᱱᱟᱜᱼᱟ ᱮᱴᱟᱜ ᱚᱱᱠᱟᱱ ᱛᱟᱯᱚᱨ ᱡᱮᱢᱚᱱ ᱚᱱᱟ ᱤᱭᱟᱹ ᱜᱷᱟᱸᱜᱽᱨᱟ ᱠᱚ ᱚᱱᱟ ᱠᱚᱦᱚᱸ ᱦᱮᱱᱟᱜᱼᱟ ᱟᱫᱚ ᱮᱠᱟᱞ ᱮᱠᱟᱞ ᱦᱳᱭ
ᱟᱹᱰᱤ ᱱᱟᱯᱟᱭ ᱥᱚᱵᱡᱮ ᱠᱚ। ᱟᱹᱵᱤᱱ ᱮᱠᱞᱟ ᱚᱲᱟᱜ ᱦᱚᱲ ᱥᱮ ᱢᱟᱱᱮ ᱪᱟᱥ ᱚᱲᱟᱜ ᱦᱚᱲ ᱦᱚᱸ ᱪᱟᱥ ᱫᱟᱠᱚ ᱟᱹᱵᱤᱱ ᱮᱠᱞᱟ ᱜᱮᱵᱤᱱ ᱪᱟᱥᱮᱫᱼᱟ?
ᱵᱟᱝ ᱜᱚᱝᱠᱮ ᱟᱫᱚ ᱚᱲᱟᱜ ᱨᱮᱫᱚ ᱟᱞᱮ ᱫᱚ ᱚᱱᱠᱟ ᱞᱮᱠᱟ ᱫᱚ ᱯᱮ ᱦᱚᱲ ᱜᱮᱭᱟᱞᱮ। ᱛᱟᱦᱟᱞᱮ ᱠᱷᱟᱱ ᱫᱚ ᱟᱫᱚ ᱟᱹᱞᱤᱧ ᱜᱮᱞᱤᱧ ᱧᱮᱞᱮᱜᱼᱟ। ᱦᱳᱭ ᱦᱳᱭ ᱤᱧ ᱟᱨ ᱟᱭᱳ ᱵᱟᱵᱟ ᱩᱱᱠᱤᱱ ᱵᱟᱵᱟ ᱫᱚ ᱱᱟᱥᱮᱱᱟᱜ ᱵᱚᱭᱮᱥ ᱧᱚᱜ ᱜᱮᱭᱟᱭ ᱱᱷᱟᱜ।
ᱦᱮᱸ ᱦᱮᱸ ᱦᱮᱸ
ᱞᱤᱧ ᱧᱮᱞᱮᱜᱼᱟ।
ᱟᱹᱰᱤ ᱱᱟᱯᱟᱭ ᱟᱹᱰᱤ ᱱᱟᱯᱟᱭ ᱠᱟᱛᱷᱟ᱾ ᱪᱟᱥ ᱠᱚᱦᱚᱸ ᱛᱟᱦᱟᱞᱮ ᱟᱹᱵᱤᱱ ᱜᱮᱵᱤᱱ ᱼᱼ
ᱮᱠᱟᱞ ᱮᱠᱟᱞ ᱦᱳᱭ ᱜᱚᱝᱠᱮ ᱟᱹᱞᱤᱧ ᱜᱮᱞᱤᱧ ᱧᱮᱞᱮᱜᱼᱟ।
ᱛᱤᱱᱟᱹᱜ ᱠᱚ ᱢᱟᱱᱮ ᱤᱭᱟᱹ ᱤᱫᱤᱭᱮᱱᱟ ᱛᱚᱲᱟ ᱠᱚ?
ᱦᱳᱭ ᱜᱚᱝᱠᱮ ᱤᱭᱟᱹ ᱠᱚᱫᱚ ᱢᱟᱨᱟᱝ ᱜᱚᱛ ᱠᱟᱱᱟ᱾ ᱡᱮᱢᱚᱱ ᱵᱟᱹᱫᱽ ᱠᱚᱫᱚ ᱨᱚᱦᱚᱭ ᱦᱚᱸ ᱵᱟᱹᱫᱽ ᱠᱚᱫᱚ ᱵᱟᱹᱭᱦᱟᱹᱲ ᱵᱟᱹᱫᱽ ᱠᱚᱫᱚ ᱟᱣᱨᱤ ᱦᱩᱭᱩᱜᱼᱟ᱾ ᱟᱫᱚ ᱦᱚᱸᱜᱚᱭ ᱱᱤᱭᱟᱹ ᱫᱟᱜ ᱠᱚ ᱞᱟᱜᱟᱣ ᱞᱮᱱᱠᱷᱟᱱ ᱦᱚᱸ ᱟᱫᱚ ᱵᱟᱹᱫᱽ ᱠᱚᱦᱚᱸ ᱨᱚᱦᱚᱭ ᱦᱩᱭᱩᱜᱼᱟ।
ᱟᱪᱪᱷᱟ ᱟᱪᱪᱷᱟ ᱟᱨ ᱼᱼ ᱤᱭᱟᱹ ᱠᱚ ᱟᱲᱮ ᱠᱚ ᱤᱭᱟᱹ ᱠᱮᱫᱟ ᱵᱤᱱ
ᱦᱳᱭ ᱦᱳᱭ ᱜᱚᱢᱠᱮ ᱚᱱᱟ ᱠᱚᱫᱚ ᱢᱟᱜ ᱫᱚ ᱢᱟᱱᱮ ᱛᱤᱱᱟᱹᱜ ᱜᱟᱱ ᱞᱚᱥᱚᱫ ᱦᱩᱭ ᱟᱠᱟᱱᱟ ᱟᱯᱮ ᱫᱚ ᱡᱷᱚᱛᱚ ᱜᱮ ᱢᱟᱜ ᱦᱩᱭ ᱠᱟᱱᱟ। ᱚᱱᱛᱮ ᱛᱟᱦᱟᱞᱮ ᱟᱯᱮ ᱥᱮᱱ ᱫᱚ ᱚᱠᱟ ᱞᱮᱠᱟ?
ᱟᱞᱮ ᱥᱮᱱ ᱦᱚᱸ ᱱᱚᱜᱼᱚᱭ ᱛᱚᱲᱟ ᱠᱚ ᱟᱣᱨᱤ ᱼᱼ
ᱦᱟᱸᱟᱨᱠᱤ ᱢᱟᱱᱮ ᱦᱩᱰᱤᱧ ᱜᱮᱭᱟ ᱛᱚ।
ᱟᱪᱪᱷᱟ
ᱢᱟᱨᱟᱝ ᱞᱮᱱᱠᱷᱟᱱ ᱜᱮᱱᱷᱟᱜ ᱼᱼ ᱟᱫᱚ ᱚᱱᱟ ᱞᱟᱦᱟ ᱨᱮᱜᱮ ᱠᱟᱹᱴᱤᱡ ᱢᱟᱱᱮ ᱵᱟᱹᱫᱽ ᱠᱚᱦᱚᱸ ᱼᱼ ᱟᱹᱰᱤ ᱞᱚᱥᱚᱫ ᱦᱩᱭᱩᱜ ᱠᱟᱱᱟ ᱟᱨ ᱼᱼ
ᱟᱪᱪᱷᱟ
ᱛᱚᱲᱟ ᱟᱫᱚ ᱞᱚᱥᱚᱫ ᱦᱩᱭ ᱞᱮᱱᱠᱷᱟᱱ ᱟᱫᱚ ᱞᱟᱜᱟᱣ ᱠᱚ ᱮᱛᱚᱦᱚᱵ ᱦᱩᱭᱩᱜᱼᱟ ᱟᱨᱠᱤ।
ᱮᱠᱟᱞ ᱮᱠᱟᱞ ᱦᱳᱭ।
ᱱᱤᱛᱚᱜ ᱟᱹᱰᱤᱜᱟᱱ ᱵᱟᱹᱫᱽ ᱴᱨᱟᱠᱴᱚᱨ ᱛᱮᱜᱮ ᱤᱭᱟᱹ ᱦᱩᱭᱩᱜ ᱠᱟᱱᱟ।
ᱦᱳᱭ ᱦᱳᱭ ᱮᱠᱷᱚᱱ ᱫᱚ ᱟ ᱜᱚᱝᱠᱮ ᱧᱮᱞ ᱞᱮᱠᱷᱟᱱ ᱫᱚ ᱡᱟᱹᱥᱛᱤ ᱴᱨᱟᱠᱴᱟᱨ ᱠᱚᱛᱮ ᱜᱮᱛᱚ ᱥᱤ ᱠᱚᱫᱚ ᱦᱩᱭᱩᱜ ᱠᱟᱱᱟ᱾ ᱚᱱᱠᱟ ᱞᱮᱠᱟ ᱫᱚ ᱰᱟᱝᱨᱟ ᱼᱼ ᱠᱚᱫᱚ ᱵᱟᱹᱱᱩᱜ ᱠᱚᱣᱟ।
ᱵᱟᱱᱩᱜ ᱠᱚᱭᱟ ᱜᱳᱴᱟ ᱥᱮᱫ ᱜᱮ ᱟᱨᱠᱤ।
ᱮᱠᱟᱞ ᱮᱠᱟᱞ।
ᱴᱨᱟᱠᱴᱟᱨ ᱛᱮᱜᱮ ᱟᱨ ᱮᱴᱟᱜ ᱡᱟᱦᱟᱸ ᱢᱮᱥᱤᱱ ᱠᱚᱛᱮ ᱟᱨᱠᱤ᱾ ᱚᱱᱟ ᱨᱚᱴᱚᱨ ᱠᱚ ᱼᱼ ᱮᱥ ᱤᱭᱟᱹ ᱦᱩᱭᱩᱜ ᱼᱼ
ᱦᱳᱭ ᱦᱳᱭ
ᱦᱮᱸᱥᱮ ᱦᱩᱰᱤᱧ ᱦᱩᱰᱤᱧ ᱵᱟᱹᱫᱽ ᱠᱚ ᱢᱮᱱᱟᱜ ᱟᱠᱟᱫᱟ। ᱚᱱᱟ ᱠᱚᱫᱚ ᱯᱟᱣᱟᱨ ᱴᱮᱞᱟᱨ ᱠᱚᱛᱮ᱾ ᱟᱫᱚ ᱼᱼ ᱠᱟᱠᱟ ᱦᱚᱲ ᱠᱚᱣᱟᱜ ᱠᱟᱠᱟ ᱦᱚᱲ ᱛᱮᱟᱠᱚᱣᱟᱜ ᱜᱮ ᱯᱟᱣᱟᱨ ᱴᱮᱞᱟᱨ ᱠᱚ ᱢᱮᱱᱟᱜ ᱟᱠᱟᱫᱟ ᱛᱚ᱾ ᱟᱠ ᱠᱚ ᱜᱮ ᱠᱚᱨᱟᱣ ᱠᱟᱜ ᱛᱟᱞᱮᱭᱟᱠᱚ। ᱟᱨ ᱴᱟᱠᱴᱚᱨ ᱦᱚᱸ ᱢᱮᱱᱟᱜ ᱠᱟᱫᱟ ᱛᱚ ᱟᱫᱚ ᱚᱱᱟ ᱛᱮᱜᱮ ᱼᱼ ᱟᱹᱛᱩ ᱨᱮᱱᱟᱜ ᱴᱨᱟᱠᱴᱟᱨ ᱟᱨᱠᱤ ᱚᱱᱟ ᱛᱮᱜᱮ ᱠᱚᱨᱟᱣ ᱦᱩᱭᱩᱜ ᱠᱟᱱᱟ᱾ ᱡᱚᱛᱚ ᱠᱤᱪᱷᱩ ᱜᱮ ᱤᱭᱟᱹ ᱦᱩᱭᱩᱜ ᱠᱟᱱᱟ।
ᱱᱤᱠᱟᱹᱱ
ᱦᱩᱸ ᱦᱩᱸ ᱟᱫᱚ ᱦᱮᱸ ᱦᱮᱸ ᱞᱟᱹᱭ ᱵᱤᱱ ᱾
ᱜᱚᱝᱠᱮ ᱱᱤᱛᱚᱜ ᱚᱠᱛᱚ ᱨᱮ ᱧᱮᱞᱚᱜ ᱠᱟᱱᱟ ᱡᱮᱢᱚᱱ ᱯᱟᱣᱟᱨ ᱴᱮᱞᱟᱨ ᱠᱟᱛᱮ ᱦᱚᱸ ᱡᱟᱦᱟᱸ ᱥᱤᱜ ᱠᱟᱱᱟ ᱠᱷᱮᱛ ᱚᱱᱟ ᱠᱚᱨᱮ ᱫᱚ ᱢᱟᱱᱮ ᱡᱟᱦᱟᱸ ᱚᱱᱠᱟ ᱵᱟᱨ ᱫᱷᱟᱹᱣ ᱜᱟᱱ ᱥᱤᱭᱟᱜ ᱦᱩᱭᱩᱜ ᱠᱟᱱᱟ ᱢᱟᱱᱮ ᱠᱷᱮᱛ ᱠᱚᱨᱮ ᱚᱱᱟ ᱠᱚᱫᱚ ᱢᱟᱱᱮ ᱦᱟᱥᱟ ᱠᱚᱫᱚ ᱯᱩᱨᱟᱹ ᱜᱮᱡᱮᱨ ᱩᱛᱟᱹᱨᱚᱜ ᱠᱟᱱᱟ ᱛᱚ ᱠᱚ ᱟᱫᱚ ᱚᱱᱟ ᱠᱷᱟᱹᱛᱤᱨ ᱛᱮ ᱚᱱᱟ ᱠᱚᱨᱮ ᱫᱚ ᱚᱱᱠᱟ ᱞᱮᱠᱟ ᱦᱩᱲᱩ ᱦᱚᱸ ᱵᱟᱝ ᱧᱮᱞᱚᱜ ᱠᱟᱱᱟ ᱪᱮᱫᱟᱜ ᱥᱮ ᱦᱟᱥᱟ ᱠᱚᱫᱚ ᱯᱩᱨᱟᱹ ᱜᱮᱡᱮᱨ ᱩᱛᱟᱹᱨᱚᱜ ᱠᱟᱱᱟ ᱾ ᱠᱟᱱᱟ ᱚᱱᱟ ᱦᱩᱲᱩ ᱤᱭᱟᱹᱨᱮ ᱡᱳᱨ ᱵᱟᱭ ᱧᱟᱢᱮᱫᱼᱟ ᱾
ᱦᱩᱸ ᱦᱩᱸ
ᱮᱠᱟᱞ ᱮᱠᱟᱞ ᱢᱟᱱᱮ ᱚᱱᱠᱟ ᱞᱮᱠᱟ ᱫᱚ ᱵᱟᱝ ᱧᱮᱞᱚᱜ ᱠᱟᱱᱟ ᱾
ᱮᱠᱫᱚᱢ ᱮᱠᱫᱚᱢ ᱮᱠᱫᱚᱢ। ᱟᱨ ᱛᱤᱱᱟᱹᱜᱴᱟ ᱢᱟᱱᱮ ᱛᱚᱲᱟ ᱠᱚ ᱞᱟᱜᱟᱣ ᱦᱩᱭ ᱠᱮᱭᱟᱤᱱ ᱟᱵᱤᱱ? ᱥᱮ ᱟᱣᱨᱤ ᱠᱟᱹᱴᱤᱡ ᱼᱼ
ᱨᱚᱦᱚᱭ ᱫᱚ ᱦᱩᱭ ᱠᱟᱱ ᱜᱮᱭᱟ᱾ ᱡᱮᱢᱚᱱ ᱵᱟᱹᱭᱦᱟᱹᱲ ᱨᱮᱱᱟᱜ ᱠᱚᱫᱚ ᱟᱹᱰᱤ ᱜᱟᱱ ᱜᱮ᱾ ᱯᱩᱨᱟᱹ ᱟᱜᱩ ᱦᱩᱭ ᱠᱟᱱᱟ ᱾
ᱦᱮᱸ ᱦᱮᱸ ᱟᱪᱪᱷᱟ ᱟᱨ ᱥᱟᱨ ᱠᱚᱫᱚ
ᱦᱳᱭ ᱥᱟᱨ ᱠᱚᱦᱚᱸ ᱮᱢᱟᱜ ᱦᱩᱭᱩᱜ ᱠᱟᱱ ᱜᱮᱭᱟ ᱮᱠᱷᱚᱱ ᱫᱚ ᱜᱚᱝᱠᱮ ᱱᱚᱝᱠᱟ ᱦᱩᱭ ᱠᱟᱱᱟ ᱾ ᱥᱟᱨ ᱠᱚ ᱵᱟᱝ ᱮᱢᱟᱜ ᱠᱷᱟᱱ ᱦᱩᱲᱩ ᱦᱚᱸ ᱵᱟᱝ ᱦᱩᱭᱩᱜ ᱠᱟᱱᱟ ᱵᱮᱥ ᱞᱮᱠᱟ ᱾ ᱦᱳᱭ ᱥᱟᱨ ᱫᱚ ᱮᱢᱟ ᱞᱟᱜᱟᱜ ᱞᱟᱜᱟᱜ ᱜᱮᱭᱟ ᱾
ᱦᱮᱸ ᱦᱮᱸ ᱾ ᱜᱚᱴᱟ ᱛᱚ ᱜᱚᱴᱟᱜ ᱜᱮ ᱛᱟᱦᱚᱞᱮ ᱤᱭᱮ ᱠᱟᱫᱟ ᱠᱚ ᱦᱮᱸ
ᱦᱳᱭ ᱦᱳᱭ
ᱟᱹᱰᱤ ᱱᱟᱯᱟᱭ ᱠᱟᱛᱷᱟ ᱜᱮ ᱱᱟᱯᱟᱭ
ᱴᱟᱨᱮ ᱠᱟᱨᱚᱱ
ᱦᱩᱸ ᱟᱨ ᱟᱨ ᱱᱤᱛᱚᱜ ᱫᱚ ᱵᱟᱹᱫᱽ ᱠᱚᱫᱚ ᱵᱟᱹᱫᱽ ᱠᱟᱹᱢᱤ ᱠᱚᱫᱚ ᱵᱟᱹᱵᱤᱱ ᱪᱟᱞᱟᱜᱼᱟ ᱾
ᱵᱟᱝ ᱜᱚᱝᱠᱮ ᱪᱟᱞᱟᱜ ᱦᱩᱭᱩᱜᱼᱟ ᱟᱫᱚ ᱱᱚᱜᱼᱚᱭ ᱢᱟᱱᱮ ᱟᱲᱮ ᱠᱚᱫᱚ ᱡᱚᱛᱚ ᱞᱤᱧ ᱞ ᱫᱚᱞᱤᱧ ᱯᱩᱨᱟᱹᱣ ᱦᱚᱴᱚ ᱟᱠᱟᱜᱼᱟ ᱟᱫᱚ
ᱦᱮᱸ
ᱜᱟᱯᱟ ᱥᱮᱫ ᱦᱟᱸᱜ ᱟᱨᱚ ᱡᱟᱦᱟᱸ ᱠᱚ ᱞᱚᱥᱚᱫ ᱦᱩᱭᱩᱜᱼᱟ ᱚᱱᱟ ᱠᱚ ᱟᱨᱚ ᱞᱟᱭ ᱦᱩᱭᱩᱜᱼᱟ ᱢᱟᱱᱮ ᱛᱮᱦᱮᱧ ᱫᱚ ᱟᱫᱚ ᱚᱱᱠᱟ ᱫᱚ ᱞᱟ ᱞᱟᱜ ᱫᱚ ᱠᱟᱹᱢᱤ ᱵᱟᱹᱱᱩᱜ ᱾ ᱚᱱᱟ ᱨᱚᱦᱚᱭ ᱜᱮ ᱟᱫᱚ ᱠᱟᱹᱢᱤ ᱫᱚ ᱦᱮᱱᱟᱜᱼᱟ ᱾
ᱟᱹᱰᱤ ᱱᱟᱯᱟᱭ ᱜᱚᱝᱠᱮ
ᱛᱟᱦᱚᱞᱮ ᱜᱚᱝᱠᱮ ᱟᱯᱮ ᱥᱮᱱ ᱫᱚ ᱛᱤᱱᱟᱹᱜ ᱜᱟᱱ ᱯᱮ ᱞᱟᱦᱟ ᱜᱚᱫ ᱠᱟᱜ ᱠᱟᱹᱢᱤ ᱠᱚᱫᱚ?
ᱞᱟᱦᱟ ᱛᱚ ᱟᱹᱰᱤ ᱦᱚᱲ ᱠᱚ ᱞᱟᱦᱟ ᱫᱚ ᱞᱟᱦᱟ ᱟᱠᱟᱱ ᱜᱮᱭᱟ ᱠᱚ ᱟᱞᱮ ᱠᱟᱹᱴᱤᱡ ᱯᱟᱪᱞᱟᱹ ᱧᱚᱜ ᱠᱟᱱᱟᱞᱮ ᱟᱫᱚ ᱛᱚᱲᱟ ᱠᱚ ᱠᱟᱹᱴᱤᱡ ᱠᱷᱟᱨᱟᱯ ᱮᱱᱟ ᱛᱚ ᱚᱱᱟ ᱠᱷᱟᱹᱛᱤᱨ ᱠᱟᱹᱴᱤᱡ ᱫᱮᱨᱤᱭᱮᱱᱟ ᱾
ᱟᱪᱪᱷᱟ ᱟᱪᱪᱷᱟ ᱟᱪᱪᱷᱟ ᱾
ᱱᱤᱛᱚᱜ ᱦᱩᱭ ᱜᱚᱫᱚᱜᱼᱟ ᱱᱟᱜ ᱟᱨ ᱠᱤᱪᱷᱩ ᱫᱤᱱ ᱜᱟᱱ ᱛᱟᱯᱚᱨᱮ ᱨᱚᱦᱚᱭ ᱮᱛᱚᱦᱚᱵ ᱥᱴᱟᱨᱴ ᱦᱩᱭᱩᱜᱼᱟ ᱾
ᱦᱳᱭ ᱦᱳᱭ ᱮᱠᱟᱞ
ᱟᱨ ᱚᱱᱛᱮ ᱛᱟᱦᱚᱞᱮ ᱱᱤᱛᱚᱜ ᱫᱚ ᱫᱟᱬᱟᱱ ᱠᱚᱫᱚ ᱵᱟᱝ ᱪᱟᱞᱟᱣ ᱦᱩᱭᱩᱜ ᱠᱟᱱᱟ ᱥᱮ ᱪᱮᱫ
ᱵᱟᱝ ᱜᱚᱝᱠᱮ ᱦᱳᱭ ᱱᱤᱛᱚᱜ ᱫᱚ ᱠᱟᱹᱢᱤ ᱠᱚᱨᱮ ᱜᱮ ᱵᱮᱥᱛᱚ ᱦᱩᱭ ᱟᱠᱟᱱᱟ ᱟᱫᱚ ᱚᱱᱠᱟ ᱞᱮᱠᱟ ᱫᱟᱬᱟᱱ ᱠᱚᱫᱚ ᱵᱟᱝ ᱪᱟᱞᱟᱜ ᱦᱩᱭᱩᱜ ᱠᱟᱱᱟ ᱟᱨ ᱛᱟᱦᱮᱱ ᱱᱚᱜᱼᱚᱭ ᱪᱟᱥ ᱠᱟᱹᱢᱤ ᱠᱩ ᱯᱩᱨᱟᱹ ᱯᱩᱨᱟᱣ ᱜᱚᱫ ᱞᱮᱱᱠᱷᱟᱡ ᱟᱫᱚ ᱧᱮᱞ ᱦᱩᱭᱩᱜᱼᱟ ᱢᱚᱱᱮ ᱠᱚ ᱠᱟᱹᱢᱤ ᱞᱟᱸᱜᱟ ᱠᱷᱚᱱ ᱤᱭᱟᱹ ᱠᱟᱛᱮ ᱱᱟᱥᱮ ᱱᱟᱜ ᱡᱩᱫᱤ ᱤᱭᱟ ᱪᱟᱞᱟᱜ ᱦᱩᱭᱩᱜ ᱠᱷᱟᱱ ᱦᱟᱸᱜ
ᱟᱪᱪᱷᱟ ᱟᱪᱷᱟ ᱟᱪᱷᱟ᱾
ᱛᱟᱦᱚᱞᱮ ᱜᱚᱢᱠᱮ ᱟᱵᱮᱱ ᱫᱚ ᱚᱱᱠᱟ ᱟᱵᱮᱱ ᱦᱚᱸ ᱵᱟᱵᱮᱱ ᱪᱟᱞᱟᱜ ᱠᱟᱱᱟ ᱫᱟᱬᱟᱱ ᱠᱚ?
ᱵᱟᱝ ᱵᱟᱝ ᱫᱟᱬᱟᱱ ᱠᱚᱫᱚ ᱱᱤᱛᱚᱜ ᱫᱚ ᱥᱤᱛᱩᱝ ᱫᱤᱱ ᱨᱮ ᱠᱟᱹᱴᱤᱡ ᱪᱟᱞᱟᱣ ᱦᱩᱭ ᱞᱮᱱᱟ ᱚᱱᱛᱮ ᱯᱩᱨᱤ ᱥᱮᱱ ᱟᱨᱠᱤ ᱟᱨ ᱯᱩᱨᱤ ᱥᱮᱱ ᱚᱱᱛᱮ ᱦᱞᱩᱸ ᱥᱚᱢᱩᱫᱫᱨᱚ ᱠᱚ ᱧᱮᱞ ᱦᱩᱭᱱᱟ, ᱛᱟᱯᱚᱨᱮ ᱚᱱᱟ ᱤᱭᱟᱹ ᱠᱚ ᱢᱚᱱᱫᱤᱨ ᱠᱚ ᱟᱨᱠᱤ ᱡᱚᱜᱚᱱᱱᱟᱛᱷ ᱢᱚᱱᱫᱤᱨ ᱠᱚ, ᱫᱟᱲᱟ ᱵᱟᱲᱟ ᱠᱟᱛᱮ ᱦᱮᱡ ᱦᱩᱭ ᱮᱱᱟ ᱟᱫᱚ, ᱮᱸᱜ ᱤᱭᱟᱹ ᱠᱚᱦᱚᱸ ᱧᱮᱞ ᱦᱩᱭᱱᱟ ᱡᱟᱦᱟᱸ ᱚᱱᱮ ᱟᱱᱮ ᱟᱱᱮ ᱥᱟᱱ ᱴᱮᱢᱯᱮᱞ ᱠᱚ ᱛᱟᱨᱯᱚᱨᱮ ᱛᱟᱯᱚᱨᱮ ᱟᱨᱦᱚᱸ ᱱᱚᱰᱮ ᱤᱭᱟᱹ ᱠᱚ ᱧᱮᱞ ᱦᱩᱭᱱᱟ, ᱡᱮ ᱟᱨ ᱠᱷᱤᱪᱤ ᱚᱱᱟ ᱢᱩᱱᱫᱤᱨ ᱠᱚ
ᱟᱪᱪᱷᱟ ᱟᱪᱪᱷᱟ
ᱦᱮᱸ ᱟᱨᱚ ᱥᱮᱢᱞᱤᱯᱟᱞ ᱦᱚᱸ ᱪᱟᱞᱟᱣ ᱦᱩᱭ ᱞᱮᱱᱟ ᱾ ᱥᱤᱛᱩᱝ ᱫᱤᱱ ᱨᱮ ᱱᱤᱛᱚᱜ ᱫᱚ ᱱᱤᱛᱚᱜ ᱫᱚ ᱟᱨᱦᱚ ᱮᱴᱟᱜ ᱥᱮᱱ ᱫᱚ ᱚᱠᱟ ᱥᱚᱱ ᱦᱚᱸ ᱵᱟᱝ ᱪᱟᱞᱟᱣ ᱦᱩᱭᱩᱜ ᱠᱟᱱᱟ, ᱱᱤᱛᱚᱝ ᱫᱚ ᱡᱟᱦᱟᱸ ᱪᱟᱞᱟᱣ ᱦᱩᱭ ᱞᱮᱱᱟ ᱦᱮᱸᱥᱮ
ᱟᱪᱪᱷᱟ ᱪᱷᱟ ᱟᱹᱰᱤ ᱱᱟᱯᱟᱭ ᱜᱚᱝᱠᱮ, ᱚᱱᱟ ᱦᱚᱸ ᱫᱟᱬᱟᱱ ᱦᱚᱸ ᱞᱟᱹᱠᱛᱤ ᱠᱟᱱ ᱜᱮᱭᱟ ᱱᱟᱣᱟ ᱱᱟᱣᱟ ᱡᱟᱭᱜᱟ ᱧᱮᱞ
ᱦᱮᱸ᱾ ᱟᱵᱤᱱ ᱫᱚ ᱛᱟᱦᱚᱞᱮ ᱱᱤᱭᱟᱹ ᱱᱤᱭᱟᱹ ᱵᱚᱪᱷᱚᱨ ᱨᱮ ᱚᱠᱟ ᱥᱮᱱ ᱦᱚᱸ ᱵᱟᱵᱤᱱ ᱪᱟᱞᱟᱣ ᱠᱟᱱᱟ ᱥᱮ ᱪᱮᱫ?
ᱜᱚᱝᱠᱮ ᱚᱱᱠᱟ ᱞᱮᱠᱟ ᱫᱚ ᱫᱟᱬᱟᱱ ᱠᱚᱫᱚ ᱵᱟᱝ ᱦᱩᱭ ᱠᱟᱱᱟ ᱡᱮ ᱚᱠᱛᱚ ᱠᱚ ᱢᱟᱱᱮ ᱚᱠᱛᱚ ᱜᱚᱝᱠᱮ ᱚᱱᱠᱟ ᱞᱮᱠᱟ ᱫᱚ ᱵᱟᱝ ᱧᱟᱢᱚᱜᱼᱟ ᱛᱚ ᱚᱱᱟ ᱠᱷᱟᱹᱛᱤᱨ ᱛᱮ ᱫᱟᱬᱟᱱ ᱠᱚᱨᱮᱱᱟᱜ ᱦᱚᱸ ᱚᱱᱠᱟ ᱤᱭᱟᱹ ᱠᱚᱫᱚ ᱢᱚᱱᱮ ᱢᱟ ᱢᱮᱱᱟᱜ ᱜᱮᱭᱟ, ᱢᱮᱱᱠᱷᱟᱱ ᱵᱟᱝ ᱪᱟᱞᱟᱣ ᱦᱩᱭ ᱠᱟᱱᱟ᱾
ᱦᱮᱸ ᱦᱮᱸ ᱟᱫᱚ ᱛᱤᱥ ᱛᱟᱞᱮᱵᱤᱱ ᱚᱱᱠᱟ ᱵᱤᱱ ᱢᱚᱱᱮᱭᱮᱫᱟ ᱡᱮ ᱦᱮᱸ ᱪᱟᱞᱟᱣ ᱦᱩᱭᱩᱜᱼᱟ, ᱮᱱᱮ ᱱᱮᱜ ᱦᱟᱹᱞᱤ ᱫᱚ ᱢᱟᱱᱮ
ᱪᱟᱞᱟᱜ ᱢᱟ ᱢᱚᱱᱮ ᱢᱟ ᱢᱮᱱᱟᱜ ᱜᱮᱭᱟ, ᱟᱫᱚ ᱡᱚᱠᱷᱚᱱ ᱜᱮ ᱚᱱᱠᱟ ᱚᱠᱛᱚ ᱠᱚ ᱧᱟᱢ ᱜᱚᱫᱚᱜᱼᱟ
ᱦᱮᱸ ᱚᱠᱛᱚ ᱠᱚ ᱟᱪᱪᱷᱟ ᱟᱹᱰᱤ ᱱᱟᱯᱟᱭ᱾ ᱚᱠᱛᱚ ᱠᱚ ᱧᱟᱢᱟ ᱚᱱᱟᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱜᱼᱟ᱾ ᱟᱫᱚ ᱚᱠᱛᱚ ᱠᱚᱦᱚᱸ ᱢᱟᱱᱮ ᱧᱮᱞ ᱵᱤᱱ ᱧᱟᱢ ᱫᱚ ᱮᱸ ᱛᱤᱥᱪᱚ ᱧᱟᱢᱚᱜᱼᱟ ᱦᱮᱸᱥᱮ, ᱚᱱᱟ ᱦᱚᱸ ᱢᱟᱱᱮ ᱠᱟᱹᱴᱤᱡ ᱚᱰᱳᱠ ᱠᱟᱛᱮᱜ ᱦᱚᱸ ᱢᱟᱱᱮ ᱪᱟᱞᱟᱣ ᱦᱩᱭᱩᱜ ᱜᱮᱭᱟ ᱚᱱᱟ ᱫᱚ ᱦᱮᱸᱥᱮ᱾
ᱦᱳᱭ ᱜᱚᱝᱠᱮ ᱢᱟᱱᱮ ᱠᱟᱹᱢᱤ ᱠᱚᱢᱟ ᱵᱟᱝ ᱪᱟᱵᱟᱜ ᱛᱟᱵᱚᱱᱟ ᱱᱤᱭᱟᱹ ᱢᱟᱹᱱᱢᱤ ᱡᱤᱭᱚᱱ ᱨᱮᱢᱟ᱾ ᱚᱱᱟ ᱠᱷᱚᱱ ᱜᱮ ᱚᱱᱠᱟ ᱚᱠᱛᱚ ᱧᱟᱢ ᱠᱟᱛᱮᱫ ᱫᱚ ᱪᱟᱞᱟᱜ ᱦᱩᱭᱩᱜᱼᱟ᱾
ᱪᱟᱞᱟᱣ ᱦᱩᱭᱩᱜᱼᱟ ᱮᱠᱫᱚᱢ, ᱟᱨᱦᱚᱸ ᱱᱟᱛᱮ ᱯᱟᱲᱦᱟᱣ ᱦᱚᱸ ᱢᱮᱱᱟᱜ ᱠᱟᱫᱟ ᱦᱮᱸᱥᱮ᱾
ᱮᱠᱟᱞ ᱮᱠᱟᱞ ᱦᱳᱭ᱾
ᱦᱩᱸ ᱛᱟ ᱚᱱᱟᱠᱚ ᱠᱟᱹᱴᱤᱛ ᱛᱟᱞᱟ ᱢᱟᱞᱟ ᱚᱠᱛᱚ ᱚᱸᱰᱚᱠ ᱠᱟᱛᱮ ᱜᱮ ᱪᱟᱞᱟᱣ ᱦᱩᱭᱩᱜ ᱜᱮᱭᱟ, ᱟᱹ ᱵᱟᱠᱷᱟᱡ ᱫᱚ ᱫᱟ ᱵᱟᱝ ᱱᱡᱩᱫᱤ ᱵᱮᱤᱱ ᱤᱭᱟᱹᱭᱟ ᱮᱱᱠᱷᱟᱱ ᱫᱚ, ᱵᱟᱝ ᱩᱰᱩᱠᱚᱜᱼᱟ ᱚᱱᱠᱟ ᱚᱠᱛᱚ ᱫᱚ ᱦᱮᱸᱥᱮ᱾
ᱮᱠᱟᱞ ᱮᱠᱟᱞ ᱦᱮᱸ᱾
ᱦᱩᱸ᱾
ᱦᱮᱸᱛᱚ ᱢᱟ ᱛᱟᱦᱞᱮ ᱜᱚᱢᱠᱮ ᱱᱚᱝᱠᱟ ᱜᱮ ᱨᱚᱯᱚᱲ ᱦᱩᱭᱩᱜᱼᱟ, ᱚᱠᱛᱚ ᱠᱚᱞᱟᱝ ᱧᱟᱢ ᱞᱮᱠᱷᱟᱱ ᱟᱨᱦᱚᱸ ᱞᱟᱝ ᱨᱚᱯᱚᱲᱟ᱾
ᱚᱠᱛᱚ ᱠᱚᱦᱚᱸ ᱪᱟᱵᱟ ᱚᱠᱚ ᱚᱛᱚ ᱠᱚᱚᱸ ᱪᱟᱵᱟ ᱤᱫᱜ ᱠᱟᱱᱟ ᱱᱚᱜᱼᱚᱭ᱾ ᱡᱮᱦᱮᱛᱩ ᱧᱮᱞ ᱮᱫᱤᱧ ᱥᱚᱢᱚᱭ ᱠᱚ᱾ ᱛᱟᱦᱞᱮ ᱴᱷᱤᱠ ᱜᱮᱭᱟ ᱛᱟᱦᱞᱮ ᱤᱱᱠᱟᱹ ᱜᱮ, ᱴᱷᱤᱠ ᱜᱮᱭᱟ ᱛᱟᱦᱞᱮ ᱜᱚᱝᱠᱮ᱾